ᱦᱮᱸ ᱦᱮᱸ ᱟᱸᱡᱚᱢ ᱫᱟᱹᱞᱤᱧ ᱡᱚᱦᱟᱨ ᱜᱮ
ᱟᱹᱵᱤᱱᱟᱜ ᱨᱚᱲ ᱠᱟᱹᱡ ᱵᱟᱝ ᱟᱡᱚᱢᱚᱜ ᱠᱟᱱᱟ ᱟᱹᱵᱤᱱ ᱠᱟᱹᱡ ᱨᱟᱹᱜᱤ ᱧᱚᱜ ᱨᱚᱲ ᱵᱤᱱ
ᱦᱮᱸ ᱡᱚᱦᱟᱨ ᱜᱮ ᱟᱸᱡᱚᱢ ᱫᱟᱵᱮᱱ ᱥᱮ ᱵᱟᱝ
ᱦᱮᱸ ᱟᱸᱡᱚᱢᱚᱜ ᱠᱟᱱᱟ
ᱦᱮᱸ ᱟᱫᱚ ᱪᱮᱫ ᱱᱟᱯᱟᱭ ᱵᱟᱲᱟ ᱜᱮ ᱦᱮ ᱛᱚ ᱱᱟᱯᱟᱭ ᱵᱟᱲᱟ ᱜᱮᱭᱟ ᱟᱵᱮᱱ ᱜᱮ ᱦᱳᱭ ᱛᱚ ᱟᱹᱞᱤᱧ ᱦᱚᱸ ᱱᱟᱯᱟᱭ ᱵᱟᱲᱟ ᱜᱮ ᱟᱨ ᱚᱲᱟᱜ ᱠᱚᱨᱮᱱ
ᱚᱲᱟᱜ ᱠᱚᱨᱮ ᱱᱟᱯᱟᱭ ᱵᱟᱲᱟ ᱜᱮ ᱟᱯᱮᱜᱮ ᱪᱮᱫ ᱞᱮᱠᱟ ᱚᱲᱟᱜ ᱠᱚᱨᱮᱫ
ᱮᱭᱛᱚ ᱟᱞᱮ ᱦᱚᱸ ᱱᱟᱯᱟᱭ ᱵᱟᱲᱟᱭ ᱜᱮᱭᱟ
ᱟᱪᱪᱷᱟ ᱟᱪᱪᱷᱟ ᱫᱟᱫ ᱡᱟᱹᱲᱤ ᱫᱚ ᱪᱮᱫ ᱞᱮᱠᱟ ᱦᱮᱸ
ᱫᱟᱠᱟ ᱫᱟᱜ ᱢᱟᱹᱰᱤ ᱠᱚ ᱦᱩᱭ ᱵᱟᱲᱟᱭᱱᱟ ᱥᱮ ᱵᱟᱝ
ᱦᱮᱸ ᱦᱳᱭᱠᱟᱱᱟ
ᱟ ᱟᱫᱚ ᱠᱟᱹᱢᱤ ᱠᱚᱫᱚ ᱪᱮᱫ ᱠᱚ ᱪᱟᱞᱟᱜ ᱠᱟᱱᱟ
ᱞᱟ. ᱭ ᱮᱫᱟᱞᱤᱧ ᱫᱟᱜ ᱡᱟᱹᱲᱤ ᱪᱮᱫ ᱞᱮᱠᱟ ᱟᱯᱮ ᱥᱮᱫ ᱫᱟᱜ ᱡᱟᱹᱲᱤ ᱠᱚ
ᱫᱟᱜ ᱡᱟᱹᱲᱤ ᱥᱮᱛᱟᱜ ᱵᱮᱞᱟ ᱜᱮᱭ ᱫᱟᱜ ᱠᱮᱫᱟ ᱱᱤᱛᱚᱜ ᱫᱚ ᱵᱟᱭ ᱫᱟᱜ ᱠᱟᱫᱟ ᱢᱟᱱᱮ ᱥᱤᱛᱝ ᱠᱟᱫᱟᱭ
ᱦ ᱵᱟᱲᱟ ᱠᱚᱫᱚ ᱦᱩᱭ ᱮᱱᱟ ᱥᱮ ᱵᱟᱝ
ᱟᱵᱮᱱ ᱠᱤ ᱵᱟᱦᱨᱮ ᱨᱮ ᱢᱮᱱᱟᱜ ᱵᱮᱱᱟ ᱥᱮ ᱪᱮᱫ ᱦᱚᱭ ᱮᱫᱟᱭ
ᱦᱮᱸ ᱵᱟᱭᱨᱮ ᱨᱮᱜᱮ ᱢᱮᱱᱟᱜ ᱞᱤᱧᱟ
ᱚ ᱦᱚᱭ ᱟᱸᱡᱚᱢᱚᱜ ᱠᱟᱱᱟ ᱛᱚ ᱫᱟᱜ ᱮᱫᱟᱭ ᱥᱮ ᱪᱮᱫ
ᱞᱟᱹᱭ ᱮᱫᱟ ᱞᱤᱧ ᱯᱷᱟᱸᱠᱟ ᱨᱮᱜᱮ ᱢᱮᱱᱟᱜ ᱞᱤᱧᱟᱹ ᱟᱹᱞᱤᱧ ᱫᱚ
ᱚᱸ ᱟᱫᱚ ᱛᱟᱨᱯᱚᱨᱮ ᱟᱯᱮᱥᱮᱫ ᱪᱮᱫ ᱞᱮᱠᱟ ᱫᱟᱜ
ᱫᱟᱜ ᱡᱟᱹᱲᱤ ᱱᱚᱜᱚᱭ ᱵᱟᱨᱥᱤᱧ ᱜᱟᱱ ᱦᱚᱞᱟ ᱦᱚᱞᱟ ᱫᱤᱱ ᱦᱤᱞᱳᱜ ᱫᱟᱜ ᱮᱫᱟᱭ ᱵᱤᱠᱤᱞ ᱛᱮᱦᱤᱧ ᱫᱚ ᱱᱚᱜᱚᱭ ᱵᱚᱱᱫᱚ ᱟᱠᱟᱫᱟᱭ ᱫᱟ ᱵᱟᱭ ᱫᱟᱜ ᱮᱫᱟ ᱛᱮᱦᱤᱧ ᱫᱚ ᱛᱮᱦᱮᱧ ᱫᱚ ᱯᱷᱟᱠᱟ ᱟᱠᱟᱫᱟᱭ ᱵᱟᱠᱷᱟᱡ ᱫᱤᱱ ᱦᱤᱞᱳᱜ ᱜᱮᱭ ᱫᱟᱜ ᱵᱟᱲᱟᱭᱮᱫ ᱛᱟᱦᱮᱸᱫ ᱜᱮᱭᱟᱭ
ᱚᱸ
ᱪᱟᱥᱵᱟᱥ ᱠᱟᱱᱟ ᱥᱮ ᱵᱟᱝ ᱛᱟᱦᱞᱮ ᱦᱮᱞᱳ
ᱦᱮᱸ ᱨᱚᱦᱚᱲ ᱠᱚ ᱨᱚᱦᱚᱭ ᱠᱚᱯᱮ ᱨᱤᱫᱤᱭᱮᱱᱟ ᱥᱮ ᱵᱟᱝᱟ
ᱦᱮᱸ ᱟᱹᱣᱨᱤ ᱦᱚᱸ ᱟᱫᱚ ᱪᱟᱨᱟ ᱠᱚᱦᱚᱸ ᱟᱹᱣᱨᱤ ᱦᱟᱨᱟᱜ ᱟᱛᱚ
ᱚᱸ ᱟᱪᱪᱷᱟ ᱟᱪᱪᱷᱟ ᱟᱫᱚ ᱠᱷᱮᱛ ᱠᱚ ᱥᱟᱯᱷᱟ ᱵᱟᱲᱟᱜ
ᱦᱮᱸ ᱚᱱᱟᱠᱚᱫᱚ ᱦᱩᱭ ᱠᱟᱱᱟ
ᱦᱮᱸ
ᱛᱤᱱ ᱫᱷᱟᱣ ᱯᱮ ᱪᱟᱥ ᱜᱮᱭᱟ ᱟᱯᱮ ᱥᱮᱫ
ᱚᱸ ᱟᱪᱪᱷᱟ
ᱞᱟᱹᱭ ‌ᱫᱟᱞᱤᱧ‌ ᱛᱤᱱ ᱫᱷᱟᱣ ᱯᱮ ᱪᱟᱥ ᱜᱮᱭᱟ ᱟᱯᱮ ᱥᱮᱜ ᱚᱱᱛᱮᱼᱼ
ᱚ ᱟᱞᱮ ᱥᱟᱯᱷᱟ ᱵᱟᱲᱟ ᱦᱩᱭ ᱮᱱᱟ᱾ ᱠᱷᱮᱛ ᱠᱚᱫᱚ ᱟᱞᱮ ᱛᱚᱜ ᱪᱟᱥ ᱠᱟᱛᱮᱜ ᱥᱤᱫᱷᱟᱹᱭ ᱨᱚᱦᱚᱭ᱾ ᱟᱪᱪᱷᱟ ᱟᱯᱮ ᱥᱮᱜ ᱫᱚ ᱪᱮᱜ ᱰᱟᱝᱨᱟ ᱱᱟᱦᱮᱞ ᱛᱮᱠᱚ ᱪᱟᱥ ᱵᱟᱲᱟᱭᱟ ᱥᱮᱼᱼ
ᱟᱞᱮ ᱥᱮᱜ ᱫᱚ ᱢᱟᱱᱟᱨ ᱛᱮᱜᱮ ᱩᱢ ᱯᱩᱭᱞᱟᱹ ᱞᱚᱻ ᱴᱮᱠᱴᱟᱠᱴᱟᱨ ᱛᱮ ᱛᱟᱨᱯᱚᱨ ᱱᱟᱦᱮᱞ‌ ᱠᱟᱲᱟ ᱛᱮᱜᱮ ᱼᱼ ᱟᱲᱜᱚᱢ ᱵᱟᱲᱟ ᱠᱚᱫᱚ ᱦᱩᱭᱩᱜ-ᱟ ᱥᱚᱢᱟᱱ ᱦᱟᱥᱟ ᱠᱚᱫᱚᱼᱼ
ᱚᱸᱻ᱾
ᱟᱯᱮ ᱥᱮᱜ ᱜᱮ ᱪᱮᱫ ᱛᱮ ᱠᱚ ᱪᱟᱥ ᱜᱮᱭᱟ?
ᱟᱞᱮ ᱥᱮᱜ ᱫᱚ ᱴᱨᱟᱠᱴᱟᱨ ᱛᱮᱜᱮ ᱜᱩᱴᱟ ᱯᱨᱚᱛᱷᱚᱢ ᱠᱷᱚᱡ ᱜᱤ᱾
ᱛᱟᱦᱚᱞᱮ ᱟᱨ ᱤᱨ ᱠᱚᱫᱚ?
ᱰᱟᱝᱨᱟ ᱱᱟᱦᱮᱞ ᱫᱚ ᱵᱟᱝ ᱪᱟᱞᱟᱜᱼᱟ ᱟᱞᱮᱥᱮᱫ ᱫᱚ
ᱟᱪᱪᱷᱟ ᱟᱪᱪᱷᱟ ᱟᱞᱮ ‌ᱥᱮᱜ ᱫᱚ ᱜᱮᱭᱟ ᱾
ᱦᱚᱭ ᱦᱚᱭ ᱦᱮᱸ ᱜᱟᱹᱰᱤ ᱛᱮᱜᱮ ᱡᱚᱛᱚ ᱜᱮ ᱜᱟᱹᱰᱤ ᱛᱮ ᱦᱩᱲᱩ ᱠᱚ ᱜᱮᱜ ᱠᱩᱦᱚᱸ ᱜᱟᱹᱰᱤ ᱛᱮ᱾
ᱦᱚᱲᱚ ᱵᱟᱫᱽ ᱛᱮᱫᱚ ᱥᱚᱵᱽᱡᱤ ᱫᱚ ᱵᱟᱯᱮ ᱫᱟᱥ ᱜᱮᱭᱟ ᱟᱯᱮ ᱥᱮᱫ ᱫᱚ?
ᱦᱮᱸ ᱥᱚᱵᱽᱡᱤ ᱦᱚᱸ ᱡᱚᱛᱚ ᱥᱚᱵᱽᱡᱤᱼᱼ
ᱚᱸᱻ
ᱠᱚ ᱡᱚᱛᱚ ᱡᱚᱱᱰᱨᱟ ᱜᱩᱦᱩᱢ ᱛᱩᱲᱤ ᱡᱚᱛᱚ
ᱟᱪᱪᱷᱟ ᱟᱪᱪᱷᱟ ᱴᱷᱤᱠᱟ
ᱟᱯᱮ ᱥᱮᱜ ᱚᱱᱟ ᱦᱚᱸ ᱪᱟᱞᱟᱜ ᱜᱮᱭᱟ᱾
ᱟᱞᱮ ᱥᱮᱜ ᱦᱚᱸ ᱥᱚᱵᱽᱡᱤ ᱫᱚ ᱡᱚᱢ ᱵᱟᱲᱟ ᱞᱟᱹᱜᱤᱫ ᱪᱟᱥ ᱫᱚ ᱦᱩᱭᱩᱜ ᱜᱮᱭᱟ᱾
ᱚᱸᱻ
ᱛᱟᱨᱯᱚᱨᱮ ᱛᱩᱲᱤ ᱠᱷᱚᱥᱞᱟ ᱚᱱᱟ ᱠᱚ ᱦᱚᱸ ᱮᱨ ᱵᱟᱲᱟ ᱦᱩᱭᱩᱜ ᱜᱤᱭᱟ᱾ ᱚᱲᱟᱜ ᱞᱟᱹᱜᱤᱫ ᱡᱟᱜᱮ, ᱡᱟᱦᱟᱸ ᱛᱤᱱᱟᱹᱜ ᱜᱮ ᱦᱩᱭᱩᱜ-ᱟ ᱟᱨ ᱠᱤ᱾
ᱟᱴᱟ ᱠᱚ
ᱦᱮᱸ ᱚᱱᱟ ᱠᱚ ᱦᱚᱸ ᱵᱟᱝ ᱦᱩᱭᱩᱜ ᱜᱮᱭᱟ᱾
ᱦᱮᱸ᱾ ᱚᱱᱟ ᱠᱚᱫᱚ ᱟᱹᱲᱤᱼᱼ
ᱦᱮᱸ ᱦᱮᱸ᱾ ᱛᱚ ᱯᱷᱟᱠᱟ ᱨᱮ ᱢᱮᱱᱟᱜ ᱵᱤᱱᱟ ᱥᱮ ᱪᱮᱫ? ᱢᱮᱱ ᱫᱟᱹᱧ ᱚᱠᱟᱨᱮ ᱢᱮᱱᱟᱜ ᱵᱤᱱᱟ ᱯᱟᱷᱟᱠᱟ ᱥᱮᱜ ᱨᱮᱜᱮ ᱦᱮᱞᱳ ᱢᱮᱱ ᱫᱟᱹᱧ ᱚᱠᱟᱨᱮ ᱢᱮᱱᱟᱜ ᱵᱤᱱᱟ ᱯᱷᱟᱠᱟᱜᱼᱼ